ᱡᱚᱦᱟᱨ ᱜᱮ ᱜᱚᱝᱹᱠᱮ
ᱦᱳᱭ ᱡᱚᱦᱟᱨ ᱜᱮ
ᱩᱸ ᱡᱚᱢ ᱵᱟᱹᱲᱟ ᱦᱩᱭᱹᱱᱟ
ᱦᱮᱸ ᱡᱚᱢ ᱵᱟᱲᱟ ᱦᱩᱭ ᱱᱟ
ᱚᱸ
ᱜᱚᱝᱹᱠᱮ ᱱᱟᱯᱟᱭ ᱜᱮ ᱟᱵᱮᱱ ᱜᱮ ᱜᱚᱝᱹᱠᱮ
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱱᱟᱦᱟᱜ
ᱟᱪᱪᱷᱟ
ᱦᱳᱭ
ᱡᱚᱢ ᱵᱟᱲᱟ ᱠᱚᱫᱚ ᱦᱩᱭᱱᱟ ᱛᱚ ᱾
ᱦᱮᱸ ᱡᱚᱢ ᱵᱟᱲᱟ ᱠᱚ ᱦᱩᱭ ᱟᱠᱟᱱᱟ
ᱟᱪᱪᱷᱟ ᱛᱚ ᱜᱚᱝᱠᱮ ᱪᱮᱫ ᱥᱟᱰᱮ ᱠᱟᱱᱟ ᱾ ᱪᱮᱫ ᱥᱟᱰᱮ
ᱥᱟᱰᱮ ᱠᱟᱱᱟ ᱾
ᱦᱳᱭ
ᱮᱸᱜ ᱦᱮᱸ ᱛᱟᱦᱚᱞᱮ ᱠᱷᱚᱵᱽᱨᱟ ᱠᱷᱚᱵᱚᱨ ᱛᱮᱦᱮᱧ ᱫᱚ ᱪᱮᱫ ᱴᱚᱯᱤᱠ ᱤᱫᱤ ᱠᱟᱹᱛᱮᱞᱟᱝ ᱜᱟᱞᱢᱟᱨᱟᱣᱟ?
ᱛᱮᱦᱤᱧ ᱫᱚ ᱦᱟᱸ ᱛᱟᱦᱚᱞᱮ ᱟᱞᱟᱝ ᱛᱮᱦᱮᱧ ᱫᱚᱞᱟᱝ ᱜᱟᱯᱟᱞᱢᱟᱨᱟᱣ ᱫᱟᱬᱟᱱ ᱤᱫᱤ ᱠᱟᱛᱮᱫ,
ᱟᱪᱪᱷᱟ ᱫᱟᱬᱟᱱ ᱤᱫᱤ ᱠᱟᱛᱮ,
ᱦᱳᱭ
ᱦᱚᱸ ᱫᱟᱬᱟᱱ ᱛᱟᱦᱚᱞᱮ ᱚᱠᱟ ᱠᱚᱨᱮ ᱡᱟᱭᱜᱟ ᱠᱚᱨᱮᱢ ᱫᱟᱬᱟ ᱵᱟᱲᱟ ᱪᱟᱞᱟᱣ ᱠᱟᱱᱟ? ᱪᱮᱫ ᱠᱚᱢ ᱧᱮᱞ ᱟᱠᱟᱫ ᱛᱟᱞᱟᱝᱟ ᱠᱟᱹᱴᱤᱡ ᱞᱟᱹᱭ ᱧᱚᱜ ᱛᱟᱞᱟᱝ ᱢᱮ ᱛᱚᱵᱮ,
ᱫᱟᱬᱟᱱ ᱫᱚ ᱜᱚᱝᱠᱮ ᱟᱹᱰᱤ ᱟᱹᱰᱤ ᱡᱟᱭᱜᱟ ᱪᱟᱞᱟᱣ ᱦᱩᱭ ᱠᱟᱱᱟ
ᱦᱮᱸ
ᱡᱮᱢᱚᱱ ᱱᱚᱛᱮ ᱢᱩᱠᱩᱴᱢᱚᱱᱤ ᱰᱮᱢ,
ᱦᱮᱸ ᱦᱮᱸ
ᱟᱡᱫᱤᱭᱟᱹ ᱵᱩᱨᱩᱨᱮ ᱡᱟ ᱜᱚᱴᱟ ᱰᱮᱢ ᱢᱮᱱᱟᱜᱼᱟ ᱚᱱᱟ ᱰᱮᱢ ᱠᱚ, ᱯᱟᱱᱧᱪᱮᱫ ᱵᱩᱨᱩ ᱵᱮᱢ ᱟᱨ ᱱᱚᱛᱮ ᱫᱚᱞᱢᱟᱜ ᱱᱚᱛᱮ ᱪᱟᱸᱱᱰᱤᱞ ᱰᱮᱢ ᱛᱟᱨᱯᱚᱨᱮ ᱢᱟᱭᱛᱷᱚᱱ ᱰᱮᱢ ᱱᱚᱜ ᱱᱚᱣᱟ ᱰᱮᱢ ᱠᱩᱧ ᱪᱟᱞᱟᱣ ᱠᱟᱱᱟ ᱦᱮᱸᱥᱮ, ᱛᱚ ᱢᱟᱭᱛᱷᱚᱱ ᱰᱮᱢ ᱨᱮᱫᱚ ᱜᱚᱝᱠᱮ, ᱱᱚᱝᱠᱟ ᱧᱮᱞ ᱡᱚᱝ ᱡᱟᱭᱜᱟ ᱫᱚ ᱟᱹᱰᱤ ᱱᱟᱯᱟᱭ ᱜᱮ ᱢᱮᱱᱟᱜ-ᱟ ᱡᱮᱢᱚᱱ ᱠᱤ ᱚᱸᱰᱮᱱᱟᱜ ᱧᱮᱞ ᱡᱚᱝ ᱡᱟᱭᱜᱟ ᱫᱚ ᱦᱩᱭᱩᱜ ᱠᱟᱱᱟ ᱾ ᱮ ᱚᱱᱟ ᱰᱮᱢ ᱪᱮᱛᱟᱱ ᱠᱷᱚᱱᱟᱜ ᱢᱤᱫᱴᱟᱝ ᱡᱟᱭᱜᱟ ᱢᱮᱱᱟᱜ-ᱟ ᱾ ᱮᱨᱤᱭᱟ ᱚᱸᱰᱮ ᱫᱚ ᱦᱟᱸᱜ ᱦᱚᱨᱤᱱ ᱠᱚᱠᱚ ᱫᱚᱦᱚ ᱟᱠᱟᱫ ᱠᱚᱣᱟ ᱾ ᱥᱮ ᱚᱱᱟ ᱦᱚᱨᱤᱱ ᱠᱚ ᱚᱱᱟ ᱵᱷᱤᱛᱤᱨ ᱜᱷᱮᱨᱟ ᱵᱷᱤᱛᱤᱨ ᱨᱮ ᱢᱮᱱᱟᱜ ᱠᱚᱣᱟ ᱾ ᱛᱚ ᱱᱩᱠᱩ ᱦᱚᱨᱤᱱ ᱧᱮᱞ ᱦᱚᱛᱮᱫ ᱛᱮ ᱥᱟᱺᱜᱤᱧ ᱥᱟᱺᱜᱤᱧ ᱠᱷᱚᱱ ᱦᱚᱲ ᱟᱨ ᱚᱱᱟ ᱰᱮᱢ ᱧᱮᱞ ᱞᱟᱹᱜᱤᱫ ᱛᱮ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱜᱮᱭᱟ ᱛᱚ ᱱᱚᱣᱟ ᱰᱮᱢ ᱾ ᱢᱤᱨᱟᱦᱟᱸᱫ ᱠᱩᱱᱫ ᱛᱮ ᱢᱤᱫ ᱱᱟᱠᱷᱟ ᱦᱚᱸ ᱟᱹᱰᱤ ᱱᱟᱯᱟᱭ ᱯᱮᱞᱮᱥ ᱢᱮᱱᱟᱜ-ᱟ ᱾ ᱚᱱᱮ ᱚᱸᱰᱮ ᱦᱟᱸᱜ ᱢᱤᱫᱴᱟᱝ ᱢᱚᱱᱫᱤᱨ ᱢᱮᱱᱟᱜᱼᱟ ᱚᱸᱰᱮ ᱦᱟᱸᱜ ᱟᱹᱰᱤ ᱥᱟᱸᱜᱮ ᱦᱚᱲ ᱵᱚᱸᱜᱟ ᱵᱩᱨᱩ ᱮᱢ ᱞᱟᱹᱜᱤᱫ ᱠᱚ ᱦᱤᱡᱩᱜ ᱜᱮᱭᱟ ᱦᱮᱸᱥᱮ,
ᱦᱮᱸ
ᱛᱚ ᱚᱱᱟ ᱡᱚᱠᱷᱚᱱ ᱚᱸᱰᱮ ᱵᱚᱸᱜᱟ ᱵᱩᱨᱩ ᱮᱢ ᱞᱟᱹᱜᱤᱫ ᱠᱚ ᱦᱤᱡᱩᱜᱼᱟ ᱾ ᱛᱚᱠᱷᱚᱱ ᱦᱟᱸᱜ ᱚᱱᱟ ᱜᱚᱴᱟ ᱢᱟᱭᱛᱷᱚᱱ ᱰᱮᱢ ᱠᱚ ᱫᱟᱬᱟᱭᱟᱜ-ᱟ ᱾ ᱟᱨᱦᱚᱸ ᱚᱱᱟ ᱧᱮᱞᱚᱜ ᱠᱟᱱᱟ ᱡᱮ ᱚᱸᱰᱮ ᱠᱷᱚᱱ ᱵᱳᱴ ᱛᱮ ᱢᱟᱱᱮ ᱵᱳᱰ ᱨᱮ ᱱᱟᱹᱣᱠᱟᱹ ᱨᱮ ᱫᱮᱡ ᱠᱟ ᱠᱟᱛᱮᱫ ᱚᱱᱟ ᱢᱟᱭᱛᱷᱚᱱ ᱰᱮ ᱢᱟᱱᱮ ᱡᱟ ᱜᱚᱴᱟᱹᱱ ᱠᱚ ᱤᱫᱤ ᱠᱚᱣᱟ ᱚᱱᱟ ᱠᱚ ᱜᱚᱴᱟᱭ ᱛᱮ ᱫᱟᱬᱟ ᱦᱚᱪᱚ ᱠᱚᱣᱟ ᱦᱮᱸ ᱥᱮ ᱛᱚ ᱢᱟᱭᱛᱷᱚᱱ ᱰᱮᱢ ᱨᱮᱫᱚ ᱚᱱᱠᱟ ᱜᱤᱧ ᱧᱮᱞ ᱠᱟᱫᱟ ᱟᱨᱦᱚᱸ ᱪᱟᱞᱟᱣ ᱦᱳᱭ ᱞᱮᱱᱟ ᱯᱟᱧᱪᱤᱛ ᱵᱩᱨᱩ ᱟᱪᱪᱷᱟ ᱛᱚ ᱯᱟᱧᱪᱤᱛ ᱰᱮᱢ ᱚᱸᱰᱮᱧ ᱪᱟᱞᱟᱣ ᱞᱮᱱᱟ ᱯᱟᱧᱪᱤᱛ ᱰᱮᱢ ᱨᱮᱦᱚᱸ ᱱᱚᱝᱠᱟ ᱜᱤᱧ ᱧᱮᱞ ᱞᱮᱫᱟ ᱞᱟᱛᱟᱨ ᱥᱮᱫ ᱫᱚ ᱟᱹᱰᱤ ᱜᱮ ᱰᱷᱚᱸᱰᱟ ᱜᱮᱭᱟ ᱫᱷᱤᱨᱤ ᱠᱚ ᱟᱨ ᱨᱟᱹᱯᱩᱫ ᱨᱟᱹᱯᱩᱫ ᱱᱚᱣᱠᱟ ᱠᱚ ᱢᱮᱱᱟᱜᱼᱟ ᱦᱮᱸ ᱥᱮ ᱟᱨ ᱯᱟᱧᱪᱤᱛ ᱰᱮᱢ ᱫᱚ ᱟᱹᱰᱤ ᱜᱮ ᱢᱟᱨᱟᱝ ᱧᱚᱜ ᱜᱮᱭᱟ ᱦᱮᱸ ᱥᱮ ᱛᱚ ᱚᱱᱟ ᱰᱮᱢ ᱨᱮᱫᱚ ᱦᱟᱸᱜ ᱱᱚᱸᱰᱮ ᱵᱳᱴ ᱨᱮ ᱡᱟᱦᱟᱸᱭ ᱠᱚ ᱫᱮᱡᱚᱜᱼᱟ ᱩᱱᱠᱩ ᱦᱟᱸᱜ ᱩᱱᱟᱹᱜ ᱫᱚ ᱮᱞᱟ ᱵᱟᱹᱱᱩᱜᱼᱟ
ᱦᱮᱸ
ᱦᱟᱹᱠᱩ ᱥᱟᱵ ᱪᱷᱟᱲᱟ ᱩᱱᱟᱹᱜ ᱫᱚ ᱮᱞᱟᱣ ᱵᱟᱹᱱᱩᱜ-ᱟ ᱛᱚ ᱱᱩᱠᱩ ᱫᱚ ᱦᱟᱸᱜ ᱡᱟᱦᱟᱸᱭ ᱦᱟᱹᱠᱩ ᱠᱚ ᱥᱟᱵ ᱠᱚᱣᱟ ᱩᱱᱠᱩ ᱠᱚᱦᱚᱸ ᱟᱹᱰᱤ ᱧᱤᱫᱟᱹ ᱨᱮᱠᱚ ᱳᱰᱳᱠᱚᱜᱟᱢ ᱛᱚ ᱩᱱᱠᱩ ᱧᱤᱫᱟᱹ ᱨᱮ ᱩᱰᱩᱠ ᱠᱟᱛᱮᱫ ᱦᱟᱠᱳ ᱥᱟᱵ ᱠᱚ ᱪᱟᱞᱟᱜᱼᱟ ᱦᱟᱠᱳ ᱠᱚᱠᱚ ᱥᱟᱜ ᱠᱚᱣᱟ ᱥᱟᱵ ᱠᱟᱛᱮᱫ ᱚᱱᱛᱮ ᱠᱷᱚᱱ ᱦᱮᱡ ᱛᱮ ᱟᱲᱛᱮ ᱯᱩᱨᱟᱹ ᱥᱮᱛᱟᱜ ᱪᱟᱵᱟᱜᱼᱟ ᱦᱮᱸ ᱥᱮ ᱱᱩᱠᱩ ᱥᱮᱛᱟᱜ ᱥᱮᱛᱟᱜ ᱦᱟᱠᱳ ᱟᱛᱮᱜ ᱠᱚ ᱦᱤᱡᱩᱜᱼᱟ ᱚᱸᱰᱮ ᱠᱷᱚᱱ ᱦᱟᱠᱳ ᱠᱚ ᱠᱚ ᱚᱣᱟᱨ ᱠᱚᱣᱟ ᱚᱣᱟᱨ ᱠᱟᱛᱮᱜ ᱦᱟᱸᱜ ᱟᱫᱚ ᱠᱚ ᱤᱫᱤ ᱠᱚᱣᱟ ᱤᱫᱤ ᱠᱟᱛᱮ ᱦᱟᱸᱜ ᱡᱮᱡ ᱡᱟᱨ ᱦᱚᱲ ᱴᱷᱮᱱ ᱠᱚ ᱟᱹᱠᱤᱧ ᱠᱚᱣᱟ ᱱᱩᱠᱩ ᱟᱠᱷᱨᱤᱧ ᱠᱟᱛᱮᱫ ᱩᱱᱠᱩ ᱦᱟᱠᱳ ᱟᱠᱨᱤᱧ ᱠᱟᱛᱮ ᱡᱟ ᱩᱰᱩᱝ ᱩᱱᱠᱩᱣᱟᱜ ᱠᱟᱹᱣᱰᱤ ᱠᱚ ᱦᱳᱭᱳᱜᱼᱟ ᱚᱱᱟ ᱛᱮᱜᱮ ᱩᱱᱠᱩ ᱫᱚ ᱟᱹᱰᱤ ᱵᱮᱥ ᱠᱚᱨᱮ ᱠᱚ ᱛᱟᱦᱮᱱᱟ ᱫᱤᱭᱮ ᱦᱟᱸᱜ ᱜᱚᱢᱠᱮ ᱱᱚᱰᱮ ᱟᱡᱳᱫᱤᱭᱟᱹ ᱵᱩᱨᱩ ᱚᱸᱰᱮ ᱦᱟᱸᱜ ᱢᱤᱫ ᱡᱚᱠᱷᱟ ᱞᱤᱧ ᱪᱟᱞᱟᱣ ᱞᱮᱱᱟ ᱚᱱᱟ ᱟᱡᱚᱫᱤᱭᱟᱹ ᱵᱩᱨᱩ ᱨᱮᱫᱚ ᱦᱟᱸᱜ ᱞᱤᱧ ᱪᱟᱞᱟᱣ ᱞᱮᱱᱟ ᱦᱟᱸᱜ ᱛᱚ ᱚᱸᱰᱮᱞᱤᱧ ᱛᱟᱦᱮᱸ ᱠᱟᱱᱟ ᱢᱤᱫ ᱧᱤᱫᱟᱹ ᱢᱤᱫ ᱥᱤᱧ
ᱟᱪᱪᱷᱟ
ᱛᱚ ᱱᱚᱣᱟ ᱟᱡᱚᱫᱤᱭᱟᱹ ᱵᱩᱨᱩ ᱡᱚᱠᱷᱚᱱ ᱱᱚᱛᱮ ᱠᱷᱚᱱᱮᱢ ᱪᱟᱞᱟᱜᱼᱟ ᱛᱚ ᱟᱹᱰᱤ ᱜᱮ ᱦᱟᱸᱜ ᱩᱥᱩᱞ ᱜᱮᱭᱟ ᱩᱥᱩᱞ ᱜᱮᱭᱟ ᱟᱫᱚ ᱚᱱᱟ ᱡᱟᱭᱜᱟ ᱨᱮᱫᱚ ᱦᱟᱸᱜ ᱯᱟᱸᱠ ᱯᱟᱸᱠ ᱛᱮ ᱟᱹᱪᱩᱨ ᱟᱹᱪᱩᱨ ᱛᱮ ᱦᱟᱸᱜ ᱫᱮᱜ ᱦᱩᱭᱩᱜ ᱛᱟᱢᱟ ᱦᱮᱸ ᱥᱮ
ᱦᱮᱸ-ᱦᱮᱸ
ᱵᱩᱨᱩ ᱪᱮᱛᱟᱱ ᱨᱮ ᱫᱮᱡ ᱠᱟᱛᱮ ᱟᱹᱰᱤ ᱥᱟᱺᱜᱤᱧ ᱞᱤᱧ ᱪᱟᱞᱟᱣᱱᱟ ᱚᱱᱟ ᱵᱩᱨᱩ ᱞᱟᱛᱟᱨ ᱠᱷᱚᱱ ᱟᱹᱞᱤᱧ ᱞᱤᱧ ᱫᱮᱡ ᱞᱮᱱᱟ ᱛᱤᱨᱤᱥ ᱠᱤᱞᱳᱢᱤᱴᱟᱨ
ᱦᱮᱸ
ᱚᱱᱟ ᱛᱤᱨᱤᱥ ᱠᱤᱞᱳᱢᱤᱴᱟᱨ ᱪᱟᱞᱟᱣ ᱠᱟᱛᱮ ᱚᱸᱰᱮ ᱦᱟᱸᱜ ᱢᱤᱫᱴᱟᱝ ᱚᱲᱟᱜ ᱨᱮᱞᱤᱧ ᱛᱟᱦᱮᱸ ᱠᱟᱱᱟ ᱫᱤᱭᱮ ᱚᱸᱰᱮ ᱦᱟᱸᱜ ᱡᱤᱨᱟᱹᱣ ᱵᱟᱲᱟ ᱠᱟᱛᱮᱫ ᱠᱷᱟᱱᱮᱠ ᱠᱷᱚᱱ ᱯᱚᱨ ᱟᱨ ᱞᱤᱧ ᱩᱰᱩᱠᱱᱟ ᱱᱚᱛᱮ
ᱢᱟᱨᱵᱮᱞ ᱡᱟᱦᱟᱸ ᱨᱮ ᱧᱟᱢᱚᱜ ᱜᱮᱭᱟ ᱟᱨᱠᱤ ᱢᱟᱨᱵᱮᱞ ᱫᱷᱤᱨᱤ ᱠᱚ ᱦᱳᱭ ᱚᱸᱰᱮᱞᱤᱧ ᱪᱟᱞᱟᱣ ᱞᱮᱱᱟ᱾ ᱚᱱᱟ ᱡᱟᱭᱜᱟ ᱞᱤᱧ ᱧᱮᱞ ᱠᱮᱫᱟ, ᱫᱤᱭᱮ ᱚᱸᱰᱮ ᱧᱮᱞ ᱠᱟᱛᱮ ᱦᱟᱸᱜ ᱫᱤᱭᱮ ᱚᱸᱰᱮ ᱠᱷᱚᱱ ᱨᱩᱭᱟᱹᱲ ᱠᱟᱛᱮᱫ ᱟᱯᱟᱨ ᱰᱮᱢ ᱞᱤᱧ ᱪᱟᱞᱟᱣᱱᱟ ᱟᱯᱟᱨ ᱰᱮᱢ ᱨᱮᱦᱚᱸ ᱟᱹᱰᱤ ᱱᱟᱭ ᱱᱟᱯᱟᱭ ᱡᱤᱱᱤᱥ ᱠᱚ ᱧᱮᱞ ᱡᱚᱝ ᱨᱮᱱᱟᱜ ᱤᱧ ᱧᱮᱞ ᱠᱮᱫᱟ ᱟᱨᱦᱚᱸ ᱚᱱᱟ ᱟᱯᱟᱨ ᱰᱮᱢ ᱠᱷᱚᱱ ᱞᱟᱛᱟᱨ ᱨᱮ ᱢᱮᱱᱟᱜᱼᱟ ᱞᱳᱣᱟᱨ ᱰᱮᱢ ᱱᱚᱣᱟ ᱞᱳᱣᱟᱨ ᱰᱮᱢ ᱨᱮᱫᱚ ᱦᱟᱸᱜ ᱱᱚᱣᱟ ᱫᱚ ᱡᱷᱟᱨᱱᱟ ᱥᱟᱶ ᱢᱮᱥᱟ ᱠᱟᱱᱟ ᱱᱚᱣᱟ ᱞᱳᱣᱟᱨ ᱰᱮᱢ ᱫᱚ ᱛᱚ ᱱᱚᱣᱟ ᱞᱳᱣᱟᱨ ᱰᱮᱢ ᱨᱮᱫᱚ ᱦᱟᱸᱜ ᱠᱷᱩᱵ ᱵᱮᱥᱤ ᱫᱚ ᱦᱚᱲ ᱵᱟᱝ ᱠᱚ ᱵᱚᱞᱚ ᱚᱪᱚ ᱠᱚᱣᱟ ᱠᱮᱱᱚ ᱠᱤ ᱚᱸᱰᱮ ᱫᱚ ᱦᱟᱸᱜ ᱵᱤᱡᱽᱞᱤ ᱛᱮᱱᱟᱜ ᱠᱚ ᱛᱳᱭᱨᱤᱜ ᱜᱤᱭᱟ ᱥᱮ? ᱛᱚ ᱚᱱᱟ ᱠᱷᱟᱹᱛᱤᱨ ᱛᱮ ᱩᱱᱟᱹᱜ ᱦᱚᱲ ᱫᱚ ᱵᱟᱝᱠᱚ ᱵᱚᱞᱚ ᱚᱪᱚ ᱠᱚᱣᱟ ᱚᱱᱟ ᱼᱼ ᱟᱯᱟᱨ ᱰᱮᱢ ᱞᱩᱣᱟᱰ ᱟᱯᱟᱨ ᱰᱮᱢ ᱜᱮ ᱾ ᱞᱩᱣᱟᱰ ᱰᱮᱢ ᱨᱮᱫᱚ ᱱᱚᱣᱟ ᱞᱩᱣᱟᱰ ᱼᱼ ᱛᱟᱞᱟ ᱛᱮᱜᱮᱢ ᱪᱟᱞᱟ ᱞᱮᱱᱠᱷᱟᱱ ᱟᱨ ᱢᱤᱫᱴᱟᱝ ᱰᱮᱢᱮᱢ ᱧᱟᱢᱟ ᱾ ᱚᱱᱟ ᱰᱮᱢ ᱨᱮᱱᱟᱜ ᱧᱩᱛᱩᱢ ᱫᱚ ᱦᱟᱸᱜ ᱩᱱᱟᱹᱜ ᱫᱚ ᱵᱟᱹᱧ ᱩᱭᱦᱟᱹᱨ ᱫᱟ ᱾ ᱛᱚ ᱚᱱᱟ ᱰᱮᱢ ᱠᱷᱚᱱ ᱼᱼ ᱠᱤᱪᱷᱩᱴᱟ ᱥᱟᱺᱜᱤᱧ ᱨᱮᱦᱟᱸᱜ ᱚᱸᱰᱮ ᱫᱚ ᱪᱟᱞᱟ ᱫᱚ ᱢᱟᱱᱟ ᱜᱮᱭᱟ ᱾ ᱚᱱᱟ ᱪᱟᱞᱟ ᱢᱟᱱᱟ ᱨᱮᱱᱟᱜ ᱚᱡᱮ ᱫᱚ ᱦᱩᱭᱩᱜ ᱠᱟᱱᱟ ᱼᱼ ᱡᱮ ᱚᱸᱰᱮ ᱫᱚ ᱦᱟᱸᱜ ᱼᱼ ᱦᱟᱹᱛᱤ ᱵᱟᱹᱲᱛᱤ ᱠᱚ ᱩᱰᱩᱠᱚᱜᱼᱟ ᱚᱱᱟ ᱠᱷᱟᱹᱛᱤᱨ ᱾ ᱚᱱᱟ ᱡᱟᱭᱜᱟ ᱫᱚ ᱵᱟᱝ ᱠᱚ ᱪᱟᱞᱟ ᱚᱪᱚᱜ-ᱟ ᱾ ᱟᱨᱦᱚᱸ ᱱᱚᱠᱟ ᱦᱟᱸᱜ ᱧᱮᱞ ᱦᱩᱭᱩ ᱠᱟᱱᱟ ᱼᱼ ᱟᱡᱟᱫᱷᱤᱭᱟᱹ ᱵᱩᱨᱩ ᱨᱮᱫᱚ ᱼᱼ ᱟᱹᱰᱤ ᱜᱮ ᱥᱟᱸᱜᱮ ᱮᱠᱫᱚᱢ ᱥᱟᱱᱛᱟᱲ ᱦᱚᱲ ᱠᱚ ᱛᱟᱦᱮᱸᱱᱟ ᱾ ᱛᱟᱵᱚᱱᱟ ᱟᱵᱚ ᱥᱟᱱᱛᱟᱲ ᱠᱚ ᱾ ᱟᱹᱰᱤ ᱟᱹᱰᱤ ᱡᱟᱭᱜᱟ ᱨᱮ ᱧᱮᱞ ᱦᱩᱭᱱᱟ ᱥᱟᱱᱛᱟᱲ ᱠᱚᱣᱟᱜ ᱚᱲᱟᱜ ᱾ ᱮᱠᱫᱚᱢ ᱱᱟᱭᱛᱮ ᱱᱟᱯᱟᱭ ᱛᱮ ᱚᱲᱟᱜ ᱠᱚᱠᱚ ᱵᱮᱱᱟ ᱟᱠᱟᱫᱟ ᱾ ᱦᱟᱥᱟ ᱛᱮᱠᱚ ᱯᱚᱛᱟ ᱟᱠᱟᱫᱟ ᱨᱚᱝ ᱛᱮᱠᱚ ᱨᱚᱝ ᱠᱟᱫᱟ ᱾ ᱟᱹᱰᱤ ᱱᱟᱭ ᱥᱮ ᱮᱠᱫᱚᱢ ᱱᱟᱯᱟᱭ ᱥᱟᱹᱦᱤᱡ ᱧᱮᱞᱚᱜ ᱠᱟᱱ ᱛᱟᱠᱚᱣᱟ ᱚᱲᱟᱜ ᱾ ᱛᱚ ᱱᱩᱠᱩ ᱥᱟᱱᱛᱟᱲ ᱠᱚᱦᱚᱸ ᱚᱱᱟ ᱡᱟᱭᱜᱟ ᱨᱮᱫᱚ ᱩᱱᱠᱩ ᱫᱚ ᱟᱹᱰᱤ ᱼᱼ ᱱᱟᱯᱟᱭ ᱛᱮᱜᱮ ᱠᱚ ᱛᱟᱦᱮᱱᱟ ᱛᱚ ᱱᱩᱠᱩ ᱦᱚᱲ ᱫᱚ ᱼᱼ ᱡᱷᱚᱛᱚ ᱜᱮᱠᱚ ᱵᱟᱰᱟᱭᱟ ᱼᱼ ᱚᱱᱟ ᱠᱷᱟᱹᱛᱤᱨ ᱛᱮ ᱚᱱᱟ ᱡᱟᱭᱜᱟ ᱨᱮᱫᱚ ᱱᱩᱠᱩ ᱫᱚ ᱵᱟᱝᱠᱚ ᱼᱼ ᱵᱚᱛᱚᱨᱚᱜ ᱜᱮᱭᱟ ᱦᱮᱸ ᱥᱮ ᱛᱚ ᱼᱼ ᱟᱨᱦᱚᱸ ᱱᱚᱠᱟ ᱟᱹᱰᱤ ᱰᱮᱢ ᱠᱚᱦᱚᱸ ᱧᱮᱞ ᱦᱩᱭ ᱠᱟᱱᱟ ᱪᱟᱞᱟ ᱵᱟᱲᱟ ᱦᱩᱭᱩ ᱠᱟᱱᱟ ᱾ ᱛᱚ ᱜᱚᱝᱠᱮ ᱟᱵᱮᱱ ᱚᱠᱟ ᱚᱠᱟ ᱠᱚᱨᱮ ᱼᱼ ᱵᱮᱱ ᱪᱟᱞᱟ ᱟᱠᱟᱱᱟ ᱫᱟᱬᱟᱱ ᱚᱱᱠᱟᱱᱟᱜ ᱡᱟᱭᱜᱟ ᱨᱮᱭᱟᱜ ᱼᱼ ᱧᱩᱛᱩᱢ ᱠᱚ ᱼᱼ ᱥᱮ ᱪᱮᱫ ᱠᱚᱵᱮᱱ ᱧᱮᱞ ᱠᱮᱫᱟ ᱱᱟᱯᱟᱭ ᱡᱤᱱᱤᱥ ᱠᱚ ᱼᱼ ᱥᱮ ᱛᱤᱱᱟᱹᱜ ᱫᱤᱱ ᱵᱮᱱ ᱛᱟᱦᱮᱸ ᱠᱟᱱᱟ ᱚᱱᱛᱮ ᱨᱮ? ᱛᱤᱱᱟᱹᱜ ᱫᱤᱱ ᱵᱮᱱ ᱫᱟᱬᱟ ᱠᱮᱫᱟ? ᱪᱮᱫ ᱠᱚᱵᱮᱱ ᱡᱚᱢ ᱧᱩ ᱠᱟᱫᱟ ᱟᱨ ᱪᱮᱫ ᱼᱼ ᱢᱟᱱᱮ ᱛᱤᱱᱟᱹᱜ ᱜᱟᱹᱦᱤᱨ ᱛᱮᱵᱮᱱ ᱫᱟᱬᱟ ᱟᱠᱟᱫᱟ ᱱᱚᱣᱟ ᱠᱚ ᱵᱟᱨᱮ ᱼᱼ ᱛᱮ ᱟᱵᱮᱱ ᱢᱤᱫ ᱵᱟᱨ ᱠᱟᱛᱷᱟ ᱡᱩᱫᱤ ᱵᱮᱱ ᱞᱟᱹᱭ ᱥᱟᱰᱮ ᱟᱹᱞᱤᱧᱟ ᱼᱼ ᱛᱚ ᱟᱹᱰᱤ ᱜᱮ ᱜᱮ ᱱᱟᱯᱟᱭᱚᱜᱼᱟ ᱛᱚ ᱢᱟ ᱛᱚᱵᱮ ᱜᱚᱝᱠᱮ ᱟᱵᱮᱱ ᱞᱟᱹᱭ ᱥᱟᱰᱮ ᱟᱞᱮᱵᱮᱱ ᱾
ᱟᱪᱪᱷᱟ ᱾ ᱦᱳᱭ ᱛᱚᱵᱮ ᱟᱹᱞᱤᱧ ᱫᱚ ᱚᱱᱠᱟ ᱡᱟᱹᱥᱛᱤ ᱫᱚ ᱵᱟᱹᱞᱤᱧ ᱫᱟᱬᱟ ᱟᱠᱟᱜᱼᱟ ᱮᱱᱛᱮ ᱨᱮᱦᱚᱸ ᱼᱼ ᱡᱟᱦᱟᱸ ᱢᱤᱫ ᱵᱟᱨ ᱡᱟᱭᱜᱟ ᱞᱤᱧ ᱫᱟᱬᱟ ᱟᱠᱟᱜᱼᱟ ᱚᱱᱟ ᱠᱚᱫᱚ ᱦᱩᱭᱩᱜ ᱠᱟᱱᱟ ᱡᱮᱢᱚᱱ ᱫᱤᱜᱷᱟ ᱾ ᱛᱟᱯᱚᱨᱮ ᱥᱳᱞᱮᱯᱟ ᱰᱮᱢ ᱢᱤᱫᱴᱮᱡ ᱢᱮᱱᱟᱜᱼᱟ ᱾ ᱛᱟᱯᱚᱨᱮ ᱞᱩᱜᱩᱼᱵᱩᱨᱩ ᱠᱷᱚᱱᱟᱜ ᱦᱮᱸᱥᱮ ᱾
ᱟᱪᱪᱷᱟ ᱾
ᱟᱫᱚ ᱥᱳᱞᱮᱯᱟ ᱰᱮᱢ ᱨᱮ ᱚᱱᱠᱟ ᱢᱤᱫᱴᱟᱝ ᱧᱮᱞ ᱟᱠᱟᱱᱟ ᱼᱼ ᱡᱮ ᱟᱹᱰᱤ ᱪᱮᱛᱟᱱ ᱛᱮ ᱟᱹᱰᱤ ᱪᱮᱛᱟᱱ ᱩᱥᱩᱞ ᱨᱮ ᱢᱟᱱᱮ ᱼᱼ ᱯᱚᱞᱚ ᱠᱚ ᱵᱮᱱᱟᱣ ᱟᱠᱟᱫᱟ ᱥᱮ ᱵᱨᱤᱡᱽ ᱠᱚ ᱵᱮᱱᱟᱣ ᱟᱠᱟᱫᱟ ᱟᱨ ᱟᱹᱰᱤ ᱞᱟᱛᱟᱨ ᱨᱮ ᱫᱟᱜ ᱢᱮᱱᱟᱜᱼᱟ ᱾ ᱟᱨ ᱚᱱᱟ ᱫᱟᱜ ᱫᱷᱟᱨᱮ ᱨᱮᱫᱚ ᱟᱹᱰᱤ ᱜᱟᱱ ᱟᱹᱰᱤ ᱟᱢᱫᱟ ᱡᱤᱭᱟᱹᱞᱤ ᱠᱚᱠᱚ ᱪᱟᱥ ᱠᱟᱜ ᱠᱚᱣᱟ ᱾ ᱦᱮᱸᱥᱮ ᱦᱟᱹᱠᱩ ᱠᱚ ᱟᱨᱦᱚᱸ ᱮᱢᱟᱱ ᱛᱮᱢᱟᱱ ᱡᱤᱭᱟᱹᱞᱤ ᱠᱚ ᱛᱟᱨᱯᱚᱨᱮ ᱚᱱᱟ ᱞᱟᱛᱟᱨ ᱫᱷᱟᱨᱮ ᱫᱚ ᱡᱟᱦᱟᱸ ᱫᱷᱟᱨᱮ ᱮᱥᱮᱫ ᱜᱮᱭᱟ ᱚᱱᱟ ᱫᱷᱟᱨᱮ ᱫᱚ ᱯᱟᱨᱠ ᱠᱚ ᱵᱮᱱᱟᱣ ᱟᱠᱟᱫᱟ ᱟᱹᱰᱤ ᱜᱟᱱ ᱦᱚᱨᱤᱱ ᱠᱚ ᱢᱮᱱᱟᱜ ᱠᱚᱣᱟ ᱚᱱᱠᱟᱱ ᱠᱚ ᱵᱮᱱᱟᱣ ᱟᱠᱟᱫ ᱠᱚᱣᱟ ᱟᱨ ᱫᱷᱟᱨᱮ ᱛᱮᱫᱚ ᱵᱩᱨᱩ ᱠᱚ ᱢᱮᱱᱟᱜᱼᱟ ᱟᱨ ᱚᱱᱟ ᱵᱩ ᱯᱩᱨ ᱚᱸᱰᱮ ᱡᱩᱫᱤ ᱵᱮᱲᱟ ᱪᱟᱞᱟᱜᱼᱟ ᱚᱸᱰᱮ ᱫᱚ ᱦᱟᱹᱥᱩᱨ ᱩᱛᱟᱹᱨᱚᱜᱼᱟ ᱚᱱᱟ ᱫᱟᱱᱟᱝ ᱞᱮᱱᱠᱷᱟᱱ ᱚᱱᱟ ᱫᱚ ᱟᱹᱭᱩᱵᱽ ᱜᱮ ᱧᱮᱞᱚᱜᱼᱟ ᱟᱫᱚ ᱚᱱᱠᱟᱱ ᱡᱟᱭᱜᱟ ᱛᱟᱯᱚᱨᱮ ᱞᱩᱜᱩᱼᱵᱩᱨᱩ ᱫᱚ ᱦᱩᱭᱩᱜ ᱠᱟᱱᱟ ᱡᱮ ᱚᱸᱰᱮ ᱫᱚ ᱮᱸᱻ ᱵᱚᱸᱜᱟ ᱞᱮᱠᱟᱱ ᱡᱟᱭᱜᱟ ᱠᱟᱱᱟ ᱢᱤᱫᱴᱟᱝ ᱡᱮ ᱚᱸᱰᱮ ᱫᱚ ᱵᱚᱸᱜᱟ ᱮᱢ ᱠᱚ ᱪᱟᱞᱟᱜᱼᱟ ᱦᱚᱲ ᱠᱚ ᱟᱵᱚ ᱥᱟᱱᱛᱟᱲ ᱠᱚ ᱜᱮ ᱚᱸᱰᱮ ᱦᱚᱸ ᱚᱱᱠᱟ ᱜᱮ ᱜᱚᱴᱟ ᱜᱮ ᱵᱩᱨᱩ ᱡᱟᱭᱜᱟ ᱠᱟᱱᱟ ᱚᱱᱟ ᱠᱚ ᱫᱚ ᱛᱚ
ᱟᱪᱪᱷᱟ ᱾
ᱦᱮᱸ ᱦᱮᱸ ᱾
ᱦᱮᱸ ᱜᱚᱝᱠᱮ ᱾
ᱟᱨ ᱢᱤᱫᱴᱟᱝ ᱫᱚ ᱦᱩᱭᱩᱜ ᱠᱟᱱᱟ ᱠᱚᱞᱠᱟᱛᱟ ᱡᱟᱦᱟᱸ ᱫᱚ ᱚᱸᱰᱮ ᱫᱚ ᱟᱹᱰᱤ ᱢᱤᱫᱴᱟᱱ ᱪᱚᱨᱚᱠ ᱡᱟᱭᱜᱟ ᱠᱟᱱᱟ ᱚᱱᱟ ᱚᱸᱰᱮ ᱡᱟᱭᱜᱟ ᱫᱚ ᱡᱮᱢᱚᱱ ᱯᱚᱨᱤᱵᱟᱨ ᱤᱫᱤ ᱠᱟᱛᱮ ᱥᱮ ᱜᱷᱟᱨᱚᱸᱡᱽ ᱦᱚᱲ ᱤᱫᱤ ᱛᱮᱦᱚᱸᱢ ᱪᱟᱞᱟᱣ ᱫᱟᱲᱮᱭᱟᱜᱼᱟ ᱚᱸᱰᱮ ᱫᱚ ᱚᱠᱛᱚ ᱠᱷᱟᱸᱰᱟᱣ ᱦᱚᱸ ᱟᱹᱰᱤ ᱱᱟᱯ ᱱᱟᱯᱟᱭ ᱜᱮᱭᱟ ᱡᱮ ᱜᱷᱟᱨᱚᱸᱡᱽ ᱠᱚ ᱥᱟᱞᱟᱜ ᱚᱸᱰᱮ ᱚᱠᱛᱚᱢ ᱠᱷᱟᱸᱰᱟᱣ ᱫᱟᱲᱮᱭᱟᱜᱼᱟ
ᱟᱪᱪᱷᱟ
ᱛᱟᱯᱚᱨᱮ ᱟᱨ ᱫᱤᱜᱷᱟ ᱫᱤᱜᱷᱟ ᱫᱚ ᱚᱱᱠᱟ ᱫᱚ ᱚᱱᱟ ᱫᱚ ᱫᱤᱜᱷᱟ ᱨᱮᱫᱚ ᱡᱟᱹᱥᱛᱤ ᱠᱟᱭ ᱛᱮ ᱧᱮᱞᱚᱜ ᱠᱟᱱᱟ ᱡᱮ ᱚᱸᱰᱮ ᱫᱚ ᱫᱟᱜ ᱜᱮ ᱢᱟᱱᱮ ᱫᱚᱨᱭᱟ ᱫᱟᱜ ᱡᱟᱦᱟᱸ ᱫᱚ ᱤᱭᱟᱜ ᱫᱚ ᱚᱱᱟ ᱧᱮᱞ ᱜᱮ ᱡᱟᱹᱥᱛᱤ ᱦᱚᱲ ᱫᱚ ᱠᱚ ᱪᱟᱞᱟᱜᱼᱟ᱾ ᱦᱮᱸᱥᱮ ᱟᱨ ᱫᱚᱨᱭᱟ ᱨᱮ ᱚᱱᱠᱟ ᱚᱸᱰᱮ ᱫᱤᱜᱷᱟᱹ ᱨᱮᱫᱚ ᱡᱟᱹᱥᱛᱤ ᱫᱚ ᱦᱟᱹᱠᱩ ᱠᱚ ᱡᱟᱹᱥᱛᱤ ᱠᱚ ᱧᱟᱢᱚᱜᱼᱟ ᱛᱚ ᱦᱟᱹᱠᱩ ᱚᱸᱰᱮᱱ ᱠᱚ ᱦᱟᱹᱠᱩ ᱠᱚ ᱡᱚᱢ ᱵᱟᱲᱟ ᱦᱩᱭ ᱟᱠᱟᱱᱟ ᱠᱤᱨᱤᱧ ᱠᱟᱛᱮ ᱛᱮᱜᱮ ᱦᱮᱸᱥᱮ ᱦᱳᱭ ᱟᱨ ᱡᱮᱢᱚᱱ ᱦᱟᱹᱠᱩ ᱠᱚᱫᱚ ᱩᱱᱠᱩ ᱤᱪᱟᱹᱜ ᱦᱟᱹᱠᱩ ᱠᱚ ᱠᱟᱴᱠᱚᱢ ᱦᱟᱹᱠᱩ ᱠᱚ ᱧᱟᱢᱚᱜ ᱜᱮᱭᱟ ᱩᱱᱠᱩ ᱠᱚ ᱜᱮ ᱟᱨ ᱦᱟᱹᱠᱩ ᱞᱮ ᱧᱮᱞ ᱧᱮᱞ ᱛᱮ ᱦᱟᱹᱠᱩᱭᱚᱜ ᱠᱟᱱᱟ ᱤᱯᱤᱞ ᱦᱟᱹᱠᱩ ᱠᱚ ᱞᱟᱹᱭ ᱠᱚᱣᱟ ᱛᱟᱯᱚᱨᱮ ᱚᱠᱴᱳᱯᱟᱥ ᱞᱟᱹᱭ ᱟᱠᱚᱣᱟ ᱩᱱᱠᱩ ᱦᱚᱸ ᱠᱚ ᱧᱮᱞ ᱵᱟᱲᱟ ᱦᱩᱭ ᱟᱠᱟᱱᱟ ᱟᱨ ᱚᱡᱳᱫᱽᱫᱷᱟ ᱵᱩᱨᱩ ᱦᱚᱞᱤᱧ ᱪᱟᱞᱟᱣ ᱟᱠᱟᱱ ᱜᱮ ᱛᱟᱦᱮᱸᱫ ᱚᱡᱳᱫᱽᱫᱷᱟ ᱵᱩᱨᱩ ᱦᱚᱞᱤᱧ ᱪᱟᱞᱟᱣ ᱟᱠᱟᱱᱟ᱾ ᱟᱫᱚ ᱢᱮᱱᱠᱷᱟᱱ ᱚᱡᱳᱫᱽᱫᱷᱟ ᱨᱮᱫᱚ ᱚᱱᱠᱟ ᱫᱟᱸᱲᱟ ᱵᱟᱭ ᱦᱩᱭ ᱟᱠᱟᱱ ᱛᱮ ᱵᱷᱟᱹᱜᱤ ᱵᱷᱟᱹᱜᱤ ᱡᱟᱭᱜᱟ ᱫᱚ ᱵᱟᱝ ᱧᱮᱞ ᱦᱩᱭ ᱟᱠᱟᱱᱟ ᱦᱮᱸᱥᱮ
ᱟᱪᱪᱷᱟ
ᱦᱳᱭ ᱪᱟᱞᱟᱣ ᱫᱚ ᱚᱱᱠᱟ ᱫᱚ ᱱᱷᱟᱜ ᱫᱚ ᱵᱟᱝᱞᱤᱧ ᱪᱟᱞᱟᱣ ᱠᱟᱱᱟ ᱡᱟᱭᱜᱟ ᱠᱚᱫᱚ ᱡᱟᱭᱦᱳᱠ
ᱟᱸᱪᱪᱷᱟ
ᱦᱮᱸ ᱦᱩᱸ
ᱛᱚ ᱫᱤᱜᱷᱟ ᱨᱮ ᱫᱚ ᱦᱟᱸᱜ ᱜᱚᱝᱠᱮ ᱟᱹᱰᱤ ᱱᱟᱯᱟᱭ ᱜᱮᱵᱚᱱ ᱵᱩᱡᱷᱟᱹᱣ ᱞᱮᱫᱟ ᱢᱚᱱᱮ ᱫᱟᱲᱟᱸ ᱠᱟᱛᱮᱫ ᱡᱮᱱᱚ ᱚᱸᱰᱮ ᱫᱚ ᱦᱟᱸᱜ ᱟᱹᱰᱤ ᱥᱟᱸᱜᱮ ᱦᱚᱲ ᱠᱚ ᱪᱟᱞᱟᱜ ᱜᱮᱭᱟ ᱫᱤᱜᱷᱟ ᱫᱟᱲᱟᱱ ᱫᱚ ᱫᱤᱜᱷᱟ ᱫᱟᱲᱟᱱ ᱫᱚ ᱵᱤᱥᱤᱨ ᱵᱷᱟᱜᱽ ᱦᱚᱲ ᱚᱸᱰᱮ ᱡᱟᱦᱟᱸ ᱱᱚᱝᱠᱟ ᱥᱤᱛᱩᱝ ᱫᱤᱱ ᱦᱟᱸᱜ ᱡᱟᱹᱥᱛᱤ ᱠᱚ ᱪᱟᱞᱟᱜᱼᱟ ᱠᱟᱨᱚᱱ ᱚᱸᱰᱮᱱᱟᱜ ᱦᱟᱸᱜ ᱡᱟᱦᱟᱸ ᱦᱚᱭ ᱦᱤᱸᱥᱤᱫ ᱠᱚ ᱥᱮ ᱫᱟᱜ ᱡᱷᱟᱯᱴᱟ ᱱᱤᱭᱮ ᱡᱟᱦᱟᱸ ᱦᱚᱭ ᱦᱤᱸᱥᱤᱫ ᱦᱤᱡᱩᱜᱼᱟ᱾ ᱨᱟᱵᱟᱝ ᱜᱮ ᱴᱷᱟᱱᱰᱟ ᱧᱚᱜ ᱵᱩᱡᱷᱟᱹᱜᱼᱟ ᱚᱱᱟ ᱠᱷᱟᱹᱛᱤᱨ ᱛᱮᱦᱚᱸ ᱟᱨᱦᱚᱸ ᱚᱸᱰᱮ ᱡᱟᱦᱟᱸ ᱵᱮᱲᱟ ᱨᱟᱠᱟᱵᱚᱜ ᱫᱚᱭ ᱚᱱᱟ ᱧᱮᱞ ᱞᱟᱹᱜᱤᱫ ᱦᱚᱸ ᱟᱹᱰᱤ ᱥᱟ ᱥᱟᱸᱜᱮ ᱦᱚᱲ ᱠᱚ ᱪᱟᱞᱟᱜ ᱜᱮᱭᱟ ᱚᱸᱰᱮᱱᱟᱜ ᱵᱮᱲᱟ ᱡᱚᱠᱷᱚᱱ ᱥᱤᱛ ᱥᱮᱛᱟᱜ ᱵᱮᱨᱟᱭ ᱨᱟᱠᱟᱵᱚᱜᱼᱟ ᱥᱮ ᱛᱚᱠᱷᱚᱱ ᱫᱚ ᱦᱟᱸᱜ ᱢᱚᱱᱮᱭᱟ ᱡᱮ ᱩᱱᱤ ᱵᱮᱲᱟ ᱫᱚ ᱦᱟᱸᱜ ᱫᱟᱜ ᱛᱟᱞᱟ ᱠᱷᱚᱱᱮ ᱨᱟᱠᱟᱵᱽ ᱦᱤᱡᱩᱜ ᱠᱟᱱᱟ। ᱛᱚ ᱱᱮᱛᱟᱨ ᱦᱚᱸ ᱟᱨᱚ ᱟᱹᱰᱤ ᱠᱤᱪᱷᱩ ᱟᱹᱰᱤ ᱟᱹᱰᱤ ᱡᱤᱱᱤᱥ ᱜᱮᱠᱚ ᱵᱮᱱᱟᱣ ᱟᱠᱟᱫᱟ ᱫᱤᱜᱷᱟ ᱨᱮ। ᱡᱮᱢᱚᱱ ᱡᱚᱜᱚᱱᱱᱟᱛᱷ ᱢᱚᱱᱫᱤᱨ ᱟᱨᱦᱚᱸ ᱯᱟᱨᱠᱮ ᱠᱚ ᱵᱮᱱᱟᱣ ᱟᱠᱟᱫᱟ ᱟᱨᱦᱚᱸ ᱧᱮᱞ ᱡᱚᱝ ᱡᱟᱭᱜᱟ ᱟᱹᱰᱤ ᱤᱥᱛᱚᱨ ᱠᱚ ᱵᱮᱱᱟᱣ ᱟᱠᱟᱫᱟ। ᱚᱱᱟ ᱠᱷᱟᱹᱛᱤᱨ ᱛᱮᱦᱚᱸ ᱮᱠᱷᱚᱱ ᱟᱹᱰᱤᱜᱟᱱ ᱦᱚᱲ ᱦᱚᱸ ᱚᱸᱰᱮ ᱫᱤᱜᱷᱟ ᱫᱟᱬᱟᱱ ᱫᱚ ᱯᱮᱨᱟᱭ ᱵᱤᱥᱤ ᱜᱮᱠᱚ ᱪᱟᱞᱟᱜᱼᱟ, ᱟᱹᱰᱤ ᱜᱮᱠᱚ ᱪᱟᱞᱟᱜᱼᱟ ᱚᱸᱰᱮ ᱫᱚ ᱦᱮᱸ ᱥᱮ। ᱛᱚ ᱚᱱᱟ ᱡᱟᱭᱜᱟ ᱧᱮᱞ ᱦᱚᱛᱮ ᱛᱮ ᱩᱱᱠᱩ ᱦᱚᱲ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱡᱟᱦᱟᱸ ᱥᱟᱺᱜᱤᱧ ᱨᱤᱱ ᱦᱚᱲ ᱩᱱᱠᱩ ᱫᱚᱠᱚ ᱛᱟᱦᱮᱸᱱᱟ᱾